ᱦᱮᱞᱳ᱾
ᱡᱚᱸᱦᱟᱨ ᱜᱮ᱾
ᱦᱮᱞᱳᱣ᱾
ᱦᱮᱞᱳᱣ, ᱡᱚᱸᱦᱟᱨ ᱜᱮ᱾
ᱦᱮᱸ, ᱡᱚᱸᱦᱟᱨ ᱜᱮ᱾
ᱟᱸᱡᱚᱢᱚᱜ ᱠᱟᱱᱟ ᱵᱮᱥᱛᱮ?
ᱦᱮᱸ, ᱟᱸᱡᱚᱢᱚᱜ ᱠᱟᱱ ᱜᱮᱭᱟ᱾ ᱟᱢᱮᱢ ᱟᱸᱡᱚᱢᱫᱟ ᱤᱧᱟᱜ ᱨᱚᱲ? ᱦᱳᱭ ᱟᱸᱡᱚᱢᱮᱫ ᱟᱹᱧ᱾
ᱦᱳᱭ, ᱟᱸᱡᱚᱢᱚᱜ ᱠᱟᱱ ᱜᱮᱭᱟ᱾ ᱦᱳᱭ, ᱛᱚᱵᱮ ᱢᱤᱫᱴᱮᱡ ᱴᱚᱯᱤᱠ ᱱᱤᱭᱮ ᱞᱟᱝ ᱵᱟᱛᱼᱟ᱾ ᱚ ᱪᱮᱫ ᱦᱚᱸ ᱵᱟᱝᱜᱤ ᱱᱚᱜᱼᱚᱭ ᱡᱚᱢ ᱵᱟᱲᱟ ᱠᱟᱛᱮᱜ ᱜᱮ ᱡᱤᱨᱟᱹᱣ ᱦᱩᱭ ᱠᱟᱱᱟ᱾ ᱟᱯᱮᱜᱮ?
ᱟᱞᱮ ᱦᱚᱸ ᱚᱱᱠᱟ ᱜᱮ ᱡᱚᱢ ᱵᱟᱲᱟ ᱠᱟᱛᱮᱜ ᱜᱮ᱾
ᱦᱳᱭ, ᱟᱨ ᱠᱟᱹᱢᱤ ᱠᱚᱫᱚ ᱛᱤᱱᱟᱹᱜ ᱥᱟ ᱦᱳᱭ ᱱᱤᱛᱚᱜ ᱢᱟ ᱱᱚᱜᱼᱚᱭ ᱪᱟᱥ ᱵᱟᱥ ᱠᱚ ᱦᱟᱸᱜ ᱮᱛᱚᱵᱚᱦᱚᱜ ᱠᱟᱱᱟ᱾
ᱦᱳᱭ ᱦᱳᱭ᱾
ᱟᱨ ᱟᱯᱮ ᱥᱮᱱᱜᱤ ᱪᱮᱫ ᱞᱮᱠᱟ ᱫᱟᱜ ᱡᱟᱹᱲᱤ ᱠᱚ, ᱛᱤᱱᱟᱹᱝ ᱜᱟᱱ ᱯᱮ ᱠᱟᱹᱢᱤ ᱠᱮᱜᱼᱟ, ᱥᱮ ᱟᱹᱣᱨᱤ? ᱠᱷᱮᱛ ᱠᱚᱨᱮ ᱥᱮᱫ ᱫᱚᱯᱮ ᱯᱮ ᱯᱷᱮᱰᱚᱜᱼᱟ
ᱫᱟᱜ ᱡᱟᱹᱲᱤ ᱢᱟ, ᱦᱩᱭ ᱢᱟ ᱦᱩᱭᱩᱜ ᱠᱟᱱ ᱚᱱᱠᱟ ᱠᱚᱢ ᱠᱚᱢ ᱦᱩᱭᱩᱜ ᱠᱟᱱᱟ, ᱡᱮ ᱨᱚᱦᱚᱭ ᱞᱮᱠᱟ ᱫᱚ ᱟᱹᱣᱨᱤ ᱟᱨᱟᱢ ᱵᱚᱜᱼᱟ᱾ ᱟᱨ, ᱤᱛᱟᱹ ᱠᱚᱦᱚᱸ ᱚᱱᱠᱟ ᱫᱚᱢᱮ ᱫᱚ ᱟᱹᱣᱨᱤ ᱦᱟᱨᱟᱜᱼᱟ, ᱠᱚᱢ ᱠᱚᱢ ᱜᱮ, ᱠᱟᱹᱴᱤᱡ ᱧᱚᱜ ᱜᱮᱭᱟ ᱮᱠᱷᱚᱱ ᱫᱚ᱾
ᱦᱳᱭ ᱟᱞᱮ ᱥᱮᱱ ᱦᱚᱸ ᱚᱱᱠᱟ ᱜᱮ ᱦᱟᱸᱜ, ᱮᱨᱟᱯᱷᱚᱨ ᱠᱚᱫᱚ ᱦᱩᱭ ᱵᱟᱲᱟ ᱟᱠᱟᱱᱟ᱾ ᱟᱫᱚ ᱦᱩᱰᱤᱧ ᱜᱮᱭᱟ ᱜᱟᱹᱪᱷᱤ ᱠᱚ ᱱᱟᱦᱟᱜ, ᱟᱫᱚ ᱱᱤᱛ ᱠᱷᱚᱱ ᱫᱚ ᱵᱟᱝ ᱜᱟᱱᱚᱜ ᱠᱟᱱᱟ, ᱟᱫᱚ ᱱᱤᱛᱚᱜ ᱫᱚ ᱫᱟᱜ ᱦᱚᱸ ᱠᱚᱢ ᱜᱮ ᱡᱟᱹᱲᱤᱭᱟᱜ ᱠᱟᱱᱟ, ᱚᱱᱠᱟ ᱫᱟᱜ ᱡᱟᱹᱲᱤ ᱦᱚᱸ ᱵᱟᱹᱱᱩᱜᱼᱟ, ᱡᱮ ᱠᱷᱮᱛ ᱠᱚᱨᱮ ᱯᱮᱨᱮᱡᱚᱜᱼᱟ ᱟᱨ ᱠᱟᱹᱢᱤ ᱠᱚᱵᱚᱱ ᱮᱦᱚᱵ ᱚᱜᱼᱟ, ᱚᱱᱠᱟ ᱦᱚᱸ ᱵᱟᱝ ᱦᱩᱭᱩᱜ ᱠᱟᱱᱟ᱾ ᱟᱨ ᱥᱮᱨᱢᱟ ᱡᱟᱹᱲᱤ ᱵᱚᱨᱥᱟ ᱜᱮ ᱱᱟᱦᱟᱜ ᱢᱮᱱᱟᱜ ᱞᱮᱭᱟ ᱟᱞᱮ ᱦᱚᱸ, ᱟᱫᱚ ᱚᱱᱟ ᱤᱭᱟᱹᱛᱮ ᱛᱷᱚᱲᱟ ᱠᱚᱭᱚᱜ ᱦᱩᱭᱩᱜ ᱠᱟᱱᱟ, ᱱᱤᱛᱚᱜ ᱫᱚ᱾
ᱦᱳᱭ, ᱟᱞᱮ ᱦᱚᱸ ᱚᱱᱠᱟᱜᱮ ᱥᱮᱨᱢᱟ ᱡᱟᱹᱲᱤ ᱵᱷᱚᱨᱥᱟ ᱛᱮᱜᱮ, ᱡᱮ ᱱᱚᱝᱠᱟ ᱠᱮᱱᱮᱞ ᱫᱟᱜ ᱠᱚ ᱦᱤᱡᱩᱜᱼᱟ ᱪᱟᱥ ᱦᱩᱭᱩᱜᱼᱟ, ᱚᱱᱠᱟ ᱦᱚᱸ ᱵᱟᱝ ᱛᱚ᱾
ᱦᱳᱭ ᱦᱳᱭ, ᱛᱟᱦᱚᱞᱮ ᱥᱚᱢᱟᱱ ᱜᱮᱭᱟ ᱵᱚᱱ᱾
ᱦᱮᱸ, ᱥᱚᱢᱟᱱ ᱜᱮᱭᱟᱵᱚᱱ ᱟᱵᱚ ᱫᱚ᱾
ᱦᱳᱭ, ᱵᱚᱪᱷᱚᱨ ᱨᱮᱫᱚ ᱢᱤᱫ ᱫᱚᱢ ᱜᱮᱯᱮ ᱪᱟᱥ ᱛᱟᱸᱦᱮᱱᱟ, ᱥᱮ ᱵᱟᱨ ᱫᱚᱢ?
ᱦᱮᱸ, ᱟᱞᱮ ᱫᱚ ᱢᱤᱫ ᱫᱷᱟᱢ ᱜᱮᱞᱮ ᱪᱟᱥᱼᱟ ᱵᱚᱪᱷᱚᱨ ᱨᱮ᱾
ᱦᱳᱭ, ᱟᱞᱮ ᱦᱚᱸ ᱚᱱᱠᱟᱜᱮ ᱵᱚᱪᱷᱚᱨ ᱨᱮ ᱟᱞᱮ ᱦᱚᱸ ᱚᱱᱠᱟᱜᱮ ᱵᱚᱪᱷᱚᱨ ᱨᱮ ᱢᱤᱫ ᱫᱷᱟᱣ ᱜᱮᱞᱮ ᱪᱟᱥ ᱛᱟᱸᱦᱮᱱᱟ ᱱᱤᱨᱟᱹᱱ ᱪᱟᱥ ᱫᱚ ᱵᱟᱝ ᱦᱩᱭᱩᱜ ᱛᱟᱞᱮᱭᱟ, ᱠᱟᱨᱚᱱ ᱱᱤᱨᱚᱱ ᱪᱟᱥ ᱞᱟᱹᱜᱤᱫ ᱫᱚ ᱫᱟᱜ ᱫᱚᱨᱠᱟᱨ ᱛᱚ ᱟᱨ ᱚᱱᱠᱟ ᱠᱮᱱᱮᱞ ᱠᱚ ᱫᱟᱜ ᱠᱚ ᱚᱱᱠᱟ ᱪᱮᱫ ᱦᱚᱸ ᱵᱟᱹᱱᱩᱜᱼᱟ, ᱟᱫᱚ ᱚᱱᱮ ᱚᱱᱟ ᱚᱱᱟ ᱪᱚᱞᱛᱮ ᱛᱮ ᱵᱟᱝ ᱦᱩᱭᱩᱜ ᱛᱟᱞᱮ ᱛᱟᱸᱦᱮᱱᱟ᱾
ᱚ ᱱᱚᱱᱛᱮ ᱦᱚᱸ ᱚᱱᱠᱟ ᱜᱮ᱾ ᱛᱟᱦᱚᱞᱮ ᱟᱯᱮ ᱥᱮᱱᱟᱜ ᱤᱛᱟᱹ ᱜᱤᱰᱤ ᱠᱚᱫᱚ ᱚᱠᱟᱞ ᱞᱮᱠᱟ ᱯᱮ ᱜᱤᱰᱤᱭᱟ?
ᱦᱟᱭ ᱟᱞᱮ ᱥᱮᱱ ᱫᱚ ᱡᱮᱢᱚᱱ ᱡᱟᱸᱦᱟᱭ ᱫᱚ ᱮᱱᱛᱮᱫ ᱜᱚᱰᱟ ᱠᱚᱨᱮ ᱦᱚᱸᱠᱚ ᱜᱤᱰᱤ ᱜᱮᱭᱟ ᱡᱟᱸᱦᱟᱭ ᱫᱚ ᱠᱷᱮᱛ ᱠᱚᱨᱮ ᱦᱚᱸᱠᱚ ᱜᱤᱰᱤ ᱜᱮᱭᱟ᱾ ᱟᱫᱚ ᱡᱟᱦᱟᱸᱭ ᱜᱚᱰᱟ ᱨᱮᱠᱚ ᱜᱤᱰᱤᱭᱟ ᱱᱟᱦᱟᱜ ᱩᱱᱠᱩ ᱫᱚ ᱨᱚᱦᱚᱲ ᱨᱮᱜᱮ ᱱᱟᱦᱟᱜ ᱛᱩᱫ ᱦᱩᱭᱩᱜᱼᱟ ᱟᱨ ᱡᱟᱸᱦᱟᱭ ᱠᱷᱮᱛ ᱨᱮᱠᱚ ᱜᱤᱰᱤᱭᱟ ᱩᱱᱠᱩ ᱫᱚ ᱫᱟᱜ ᱨᱮ। ᱛᱩᱫ ᱦᱩᱭᱩᱜᱼᱟ ᱟᱫᱚ ᱚᱱᱟ ᱞᱟᱹᱜᱤᱫ ᱫᱚ ᱱᱟᱦᱟᱜ ᱮᱛᱚᱦᱚᱵ ᱠᱷᱚᱱ ᱠᱷᱮᱛ ᱦᱟᱸᱜ ᱥᱤ ᱵᱟᱛᱟᱨ ᱦᱩᱭᱩᱜᱳᱼᱟ।
ᱦᱮᱸ ᱦᱚᱭ।
ᱟᱨ ᱠᱷᱮᱛ ᱥᱤ ᱵᱟᱛᱟᱨ ᱠᱟᱛᱮᱫ ᱜᱷᱟᱥ ᱠᱚᱞᱮ ᱥᱟᱯᱷᱟᱭᱟ, ᱡᱚᱛᱚ ᱜᱷᱟᱥ ᱠᱚᱞᱮ ᱦᱟᱞᱟᱝ ᱜᱤᱰᱤ ᱠᱟᱜᱼᱟ। ᱟᱨ ᱜᱷᱟᱥ ᱠᱚ ᱦᱟᱞᱟᱝ ᱜᱤᱰᱤ ᱯᱚᱨᱮ ᱯᱩᱨᱟᱹ ᱢᱚᱸᱡᱽ ᱛᱮ ᱵᱟᱛ ᱞᱟᱛᱟᱨ ᱦᱩᱭᱮᱱ ᱜᱮ ᱟᱫᱚ ᱤᱱᱟᱹ ᱛᱟᱭᱱᱚᱢ ᱱᱟᱦᱟᱜ ᱤᱛᱟᱹ ᱠᱮ ᱮᱨᱟ ᱜᱚᱰᱟ ᱠᱚᱨᱮ ᱥᱮ ᱠᱷᱮᱛ ᱠᱚᱨᱮ ᱟᱫᱚ ᱮᱨ ᱠᱟᱛᱮᱮᱫ ᱦᱟᱸᱜ ᱟᱫᱚ ᱤᱱᱟᱹ ᱛᱟᱭᱱᱚᱢ ᱞᱮ ᱟᱬᱜᱚᱢ ᱠᱮᱫ ᱜᱮ ᱟᱨ ᱟᱬᱜᱚᱢ ᱠᱟᱛᱮᱜ ᱱᱟᱦᱟᱜ ᱞᱮ ᱵᱟᱹᱜᱤᱭᱟᱜ ᱜᱮ ᱟᱫᱚ ᱤᱱᱟᱹ ᱛᱟᱭᱚᱢ ᱱᱟᱦᱟᱜ ᱡᱟᱜᱮ ᱦᱟᱜ ᱟᱝᱠᱩᱨ ᱠᱚ ᱫᱷᱩᱨᱟᱹᱜ ᱛᱟᱵᱚᱱᱟ᱾ ᱡᱟᱱᱟᱢᱚᱜ ᱠᱚ ᱫᱷᱩᱨᱟᱹᱜ ᱛᱟᱵᱚᱱᱟ ᱾
ᱦ
ᱟᱫᱚ ᱡᱟᱦᱟᱸᱭ ᱫᱚ ᱦᱟᱸᱜ ᱩᱥᱟᱹᱨᱟ ᱩᱥᱟᱹᱨᱟ ᱠᱚ ᱠᱷᱚᱡᱚᱜ ᱠᱷᱟᱡ ᱩᱥᱟᱹᱨᱟ ᱢᱟᱪᱷᱟ ᱧᱚᱜ ᱩᱱᱠᱩ ᱠᱚᱫᱚ ᱦᱟᱜ ᱚᱱᱟ ᱠᱷᱟᱫᱽ ᱠᱚᱠᱚ ᱞᱟᱜᱟᱣᱟ ᱞᱟᱹᱴᱩᱜ ᱞᱟᱹᱜᱤᱫ ᱾
ᱱᱮᱛᱟᱨ ᱢᱟ ᱥᱟᱦᱟᱨ ᱠᱚᱵᱚᱱ ᱞᱟᱜᱟᱣᱮᱫ ᱠᱟᱱᱟ ᱜᱩᱨᱤᱡ ᱵᱚᱫᱚᱞ ᱛᱮ ᱾
ᱦᱮᱸ ᱦᱮᱸ ᱚᱱᱟ ᱠᱚ ᱞᱟᱜᱟᱣ ᱦᱚᱸ ᱴᱷᱤᱠ ᱫᱚ ᱵᱟᱝ ᱠᱟᱱᱟ ᱾ ᱥᱟᱨ ᱠᱚ ᱞᱟᱜᱟᱣ ᱦᱚᱸ ᱴᱷᱤᱠ ᱫᱚ ᱵᱟᱝ ᱠᱟᱱᱟ ᱟᱵᱚᱣᱟᱜ ᱨᱚᱜᱽ ᱠᱚ ᱦᱩᱭᱩᱜ ᱠᱟᱱᱟ ᱾
ᱟᱵᱚᱣᱟᱜ ᱨᱚᱜᱽ ᱠᱚ ᱦᱩᱭᱩᱜ ᱠᱟᱱᱟ, ᱦᱚᱲᱢᱚ ᱠᱚ ᱟᱭᱢᱟᱭ ᱵᱟᱹᱲᱤᱡ ᱮᱫ ᱠᱟᱱ ᱛᱟᱵᱚᱱᱟ ᱾ ᱟᱫᱚ ᱪᱤᱠᱟ ᱭᱟᱵᱚᱱ ᱮᱱᱛᱮᱫ ᱱᱤᱛᱚᱜ ᱢᱟ ᱜᱟᱹᱭ ᱰᱟᱝᱨᱟ ᱠᱚᱦᱚᱸ ᱚᱱᱠᱟ ᱵᱟᱵᱚᱱ ᱵᱚᱱ ᱫᱚᱦᱚᱭᱮᱫ ᱠᱚᱣᱟ ᱟᱨ ᱵᱟᱝ ᱵᱩᱱ ᱜᱩᱯᱤ ᱫᱟᱲᱮ ᱟᱠᱚ ᱠᱟᱱ ᱛᱮ ᱵᱚᱱ ᱟᱠᱷᱨᱤᱧ ᱠᱟᱹ ᱠᱩ ᱠᱟᱱᱟ ᱾ ᱟᱫᱚ ᱜᱩᱨᱤᱡ ᱠᱚᱦᱚᱸ ᱚᱱᱟ ᱞᱟᱹᱜᱤᱫ ᱚᱠᱟᱨᱮᱢ ᱧᱟᱢᱟ ᱟᱫᱚ ᱚᱱᱟ ᱤᱭᱟᱹᱛᱮ ᱠᱷᱟᱫᱽ ᱠᱚ ᱜᱤᱰᱤ ᱦᱩᱭᱩᱜ ᱠᱟᱱ ᱛᱟᱵᱚᱱᱟ ᱦᱮᱸᱥᱮ᱾
ᱦᱚᱭ ᱦᱚᱭ ᱦᱚᱭ ᱾
ᱦᱮᱸ ᱟᱫᱚ ᱚᱱᱟ ᱤᱭᱟᱹᱛᱮ ᱱᱤᱛᱚᱜ ᱢᱟ ᱞᱟᱹᱠᱛᱤ ᱢᱟ ᱵᱟᱝ ᱠᱟᱱᱟ ᱮᱱᱛᱮᱜ ᱚᱱᱟ ᱠᱚᱢᱟ ᱟᱫᱚ ᱡᱟᱹᱥᱛᱤ ᱛᱮᱫᱚ ᱱᱟᱦᱟᱜ ᱚᱱᱟ ᱠᱚᱜᱮ ᱵᱚᱱ ᱵᱮᱵᱚᱦᱟᱨᱮᱫ ᱠᱟᱱᱟ ᱾
ᱦᱚᱭ ᱾
ᱠᱮᱢᱤᱠᱮᱞ ᱡᱤᱱᱤᱥ ᱜᱮ, ᱟᱨ ᱩᱛᱩ ᱛᱮᱭᱟᱜ ᱠᱚᱯᱮ ᱪᱟᱥ ᱜᱮᱭᱟ?
ᱦᱮᱸ ᱪᱟᱥ ᱵᱟᱲᱟ ᱠᱚ ᱦᱩᱭᱩᱜ ᱜᱮᱭᱟ ᱱᱚᱣᱟ ᱡᱷᱤᱱᱜᱟᱹ, ᱠᱟᱨᱞᱟ, ᱠᱩᱫᱽᱨᱤ
ᱦᱟᱭ ᱦᱟᱭ ᱾
ᱚᱱᱟ ᱠᱚᱜᱮ ᱪᱟᱥ ᱵᱟᱲᱟ ᱦᱩᱭ ᱟᱠᱟᱱᱟ ᱩᱛᱩ ᱞᱟᱹᱜᱤᱫ ᱛᱮᱫᱚ ᱾
ᱦᱚᱭ ᱟᱞᱮ ᱦᱚᱸ ᱚᱱᱠᱟᱟᱜᱮ ᱾ ᱟᱨ ᱟᱹᱞᱩ ᱠᱚᱫᱚ ᱵᱟᱯᱮ ᱪᱟᱥᱟ?
ᱦᱮᱸ ᱟᱞᱩ ᱠᱚ ᱠᱚᱢ ᱢᱟᱪᱷᱟ, ᱡᱟᱛᱮ ᱩᱛᱩ ᱡᱚᱢ ᱞᱮᱠᱟ ᱫᱚᱞᱮ ᱪᱟᱥ ᱜᱮᱭᱟ ᱾ ᱟᱹᱠᱷᱨᱤᱧ ᱩᱱᱟᱹᱜ ᱦᱟᱹᱨᱤᱡ ᱫᱚ ᱵᱟᱞᱮ ᱪᱟᱥ ᱜᱮᱭᱟ ᱾ ᱟᱨ ᱟᱲᱟᱜ ᱥᱟᱠᱟᱢ ᱠᱚ ᱪᱟᱥ ᱦᱩᱭ ᱠᱟᱱᱟ ᱾
ᱦᱩᱸ ᱦᱩᱸ ᱟᱞᱮ ᱦᱚᱸ ᱚᱱᱠᱟ ᱜᱮ ᱾ ᱟᱲᱟᱜ ᱥᱟᱠᱟᱢ ᱠᱚᱢᱟ ᱢᱮᱱᱟᱜ ᱛᱟᱵᱚᱱ ᱜᱮ ᱵᱟᱲᱜᱮ ᱨᱮ ᱡᱟᱦᱟᱸ ᱜᱟᱹᱫᱷᱟᱹᱨᱤ ᱠᱚ ᱢᱮᱛᱟᱜ ᱠᱟᱱᱟ ᱾
ᱜᱟᱺᱫᱷᱟᱹᱨᱤ ᱟᱲᱟᱜ ᱠᱚ, ᱢᱩᱱᱜᱟᱹ ᱟᱲᱟᱜ ᱠᱚ ᱾
ᱦᱚᱭ ᱢᱩᱱᱜᱟᱹ ᱟᱲᱟᱜ ᱦᱚᱸ ᱢᱮᱱᱟᱜ ᱜᱮᱭᱟ, ᱜᱟᱹᱫᱷᱟᱹᱨᱤ ᱦᱚᱸ ᱢᱮᱱᱟᱜ ᱜᱮᱭᱟ ᱟᱨ ᱮᱢᱟᱱ ᱛᱮᱭᱟᱜ ᱠᱚ ᱟᱲᱟᱜ ᱠᱚ ᱡᱮᱢᱚᱱ ᱟᱞᱮ ᱱᱮᱥ ᱫᱚ ᱟᱹᱞᱩ ᱠᱚᱦᱚᱸ ᱞᱮ ᱪᱟᱥ ᱞᱮᱜ ᱜᱮᱭᱟ ᱾ ᱟᱫᱚ ᱟᱹᱞᱩ ᱠᱚᱫᱚ ᱮᱱᱛᱮᱫ ᱫᱟᱜ ᱡᱟᱹᱨᱩᱲ ᱠᱟᱱᱟ ᱛᱚ ᱥᱤᱭᱟᱹᱠ ᱦᱩᱭᱩᱜᱼᱟ ᱚᱱᱟ ᱠᱚᱫᱚ ᱾
ᱦᱚᱭ ᱦᱚᱭ ᱾
ᱦᱮᱸ ᱟᱫᱚ ᱟᱹᱞᱩ ᱦᱩᱭᱱᱟ ᱟᱨ ᱠᱚᱸᱦᱰᱟ ᱠᱚ ᱦᱩᱭᱱᱟ, ᱠᱟᱹᱫᱫᱩ ᱠᱚ ᱟᱨ ᱡᱮᱢᱚᱱᱮ ᱮᱢ ᱞᱟᱹᱭ ᱠᱮᱫᱼᱟ ᱠᱟᱨᱞᱟ ᱦᱩᱭᱱᱟ ᱾ ᱟᱨ ᱡᱷᱤᱸᱜᱟᱹ ᱠᱚ ᱟᱨ ᱠᱩᱸᱫᱽᱨᱤ ᱢᱟ ᱱᱟᱦᱟᱜ ᱚᱱᱟ ᱡᱷᱟᱴᱟ ᱛᱟᱦᱮᱱ ᱠᱷᱟᱡ ᱚᱱᱟ ᱢᱟ ᱱᱟᱹᱲᱤᱜ ᱛᱮᱜᱮ ᱛᱟᱦᱮᱱᱟ ᱡᱚᱜ ᱛᱮᱜᱮ ᱛᱟᱦᱮᱱᱟ ᱾ ᱟᱡ ᱛᱮᱜᱮ ᱦᱩᱭᱩᱜᱼᱟ, ᱚᱱᱟ ᱫᱚ ᱦᱟᱸᱜ ᱩᱱᱟᱹᱜ ᱫᱚ ᱦᱟᱸᱜ ᱵᱟᱝ ᱩᱩ ᱠᱚᱫᱚ ᱫᱚ ᱫᱟᱜᱼᱼ ᱦᱠᱩ ᱧᱮᱞ ᱠᱚᱫᱚ ᱦᱟᱸᱜ ᱵᱟᱝ ᱫᱚᱨᱠᱟᱨᱚᱜ ᱠᱟᱱᱟ, ᱟᱨᱼᱼ
ᱟᱨ ᱡᱮᱢᱚᱱ ᱦᱩᱭᱱᱟ ᱢᱟᱞᱦᱟᱱ ᱚᱱᱟ ᱦᱚᱸ ᱮᱨ ᱜᱤᱰᱤ ᱠᱟᱱ ᱠᱷᱟᱡ ᱫᱚ ᱢᱤᱫᱫᱚᱢ ᱡᱷᱟᱴᱼᱼ ᱴᱟ ᱨᱮ ᱞᱟᱜᱟᱣ ᱞᱮᱱᱠᱷᱷᱡ ᱟᱡ ᱛᱮᱜᱮ ᱦᱩᱭᱩᱜᱼᱟ ᱦᱟᱸᱜ᱾ ᱦᱳᱭ ᱟᱫᱚ ᱚᱱᱟ ᱠᱚᱜᱮᱼᱼ
ᱯᱩᱨᱟᱹᱭ ᱱᱟᱲᱤ ᱠᱚ ᱚᱱᱟ ᱠᱚᱜᱮ ᱪᱟᱥ ᱦᱩᱭ ᱠᱟᱱᱟ᱾
ᱦᱳᱭ ᱟᱞᱮ ᱦᱚᱸ ᱦᱟᱸᱜ ᱚᱱᱟ ᱠᱚᱜᱮᱞᱮ ᱪᱟᱥ ᱛᱟᱦᱮᱱᱟ, ᱟᱨᱼᱼ ᱵᱮᱸᱜᱟᱲ ᱠᱚ ᱠᱩᱲᱪᱟᱹ ᱠᱚᱦᱚᱸ ᱟᱞᱮ ᱫᱚᱞᱮ ᱪᱟᱥ ᱛᱟᱦᱮᱱ ᱜᱮᱭᱟ ᱵᱟᱨᱭᱟ ᱯᱮᱭᱟ ᱫᱟᱨᱮ ᱨᱚᱦᱚᱭ ᱞᱮᱱᱠᱷᱟᱱ ᱜᱮ ᱚᱲᱟᱜᱼᱼ ᱡᱚᱢ ᱥᱩᱢᱩᱝ ᱫᱚ ᱦᱩᱭᱩᱜ᱾
ᱦᱮᱸ ᱦᱳᱭ ᱟᱨ ᱠᱤᱨᱤᱧ ᱦᱚᱸ ᱛᱤᱱᱟᱹᱜ ᱵᱚᱱᱼᱼ ᱠᱤᱨᱤᱧᱟ᱾
ᱦᱚᱭ, ᱟᱹᱰᱤ ᱫᱚᱨ ᱜᱮᱠᱚ ᱟᱠᱠᱷᱨᱤᱧᱟ ᱟᱞᱮᱥᱮᱱ ᱦᱟᱴ ᱠᱚᱨᱮ, ᱟᱯᱮᱥᱮᱱ ᱦᱟᱴ ᱠᱚ ᱞᱟᱜᱟᱜ ᱜᱮᱭᱟ?
ᱦᱮᱸ ᱞᱟᱜᱟᱣ ᱫᱚ ᱞᱟᱜᱟᱜ ᱜᱮᱭᱟ ᱛᱚᱵᱮ ᱚᱠᱟ ᱪᱟᱞᱟᱣ ᱵᱟᱲᱟ ᱫᱚ ᱩᱱᱠᱟᱹᱜ ᱵᱟᱝ ᱦᱩᱭ ᱠᱟᱱᱟ᱾
ᱚᱸ ᱟᱪᱪᱷᱟ ᱟᱞᱮ ᱥᱮᱱ ᱫᱚ ᱦᱟᱴ ᱞᱟᱜᱟᱜ ᱜᱮᱭᱟ ᱡᱮᱢᱚᱱ ᱥᱟᱱᱟᱢ ᱡᱤᱱᱤᱥ ᱞᱮᱠᱟᱜ ᱜᱮ ᱧᱟᱢᱚᱜᱼᱟ᱾ ᱥᱚᱵᱽᱡᱤ ᱦᱚᱸ ᱧᱟᱢᱚᱜᱼᱟ, ᱞᱩᱜᱽᱲᱤ ᱠᱚᱦᱚᱸ ᱧᱟᱢᱚᱜᱼᱟ᱾ ᱟᱨ ᱡᱤᱞ ᱠᱚᱦᱚᱸ ᱧᱟᱢᱚᱜᱼᱟ ᱡᱮᱢᱚᱱᱤᱧ ᱞᱟᱹᱭᱟ ᱵᱚᱭᱞᱟ ᱦᱩᱭᱱᱟ ᱥᱩᱠᱨᱤ ᱡᱤᱞ ᱦᱩᱭᱱᱟ᱾ ᱠᱷᱟᱹᱥᱤ ᱡᱤᱞ ᱦᱩᱭᱱᱟ ᱡᱚᱛᱚ ᱡᱤᱞᱼᱼ
ᱛᱟᱞᱦᱮ ᱛᱟᱞᱦᱮ ᱢᱟᱨᱟᱝ ᱦᱟᱴ ᱜᱮ ᱞᱟᱜᱟᱜ ᱜᱮᱭᱟ ᱵᱟᱝ?
ᱦᱳᱭ ᱢᱟᱨᱟᱝ ᱦᱟᱴ ᱜᱮ ᱞᱟᱜᱟᱜᱼᱟ। ᱟᱹᱰᱤ ᱥᱟᱹᱜᱤᱧ ᱥᱟᱹᱜᱤᱧ ᱠᱷᱚᱱ ᱠᱚ ᱦᱤᱡᱩᱜᱼᱟ, ᱟᱨ ᱟᱹᱰᱤ ᱞᱟᱹᱴᱩ ᱜᱤ ᱞᱟᱜᱟᱜᱼᱟ᱾
ᱡᱮᱢᱚᱱ ᱥᱚᱯᱛᱟ ᱯᱤᱪᱷᱟᱹ ᱵᱟᱨ ᱫᱚᱢ ᱞᱟᱜᱟᱜᱼᱟ᱾ ᱟᱞᱮ ᱴᱷᱮᱱ ᱫᱚ ᱥᱚᱯᱛᱟᱦ ᱯᱤᱪᱷᱟᱹ ᱵᱟᱨ ᱫᱚᱢ ᱞᱟᱜᱟᱜᱼᱟ, ᱡᱮᱢᱚᱱᱼᱼ ᱚᱱᱠᱟ ᱡᱩᱫᱤ ᱛᱟᱠ ᱵᱟᱛᱟᱨ ᱨᱮ ᱯᱮᱲᱟ ᱠᱚᱭ ᱦᱮᱡ ᱮᱱᱟ ᱮᱱᱠᱷᱟᱱ ᱫᱚ ᱦᱚᱸ ᱱᱟᱦᱟᱸᱜᱼᱼ ᱟᱞᱜᱟ ᱛᱮᱜᱫ ᱱᱟᱦᱟᱸᱜ ᱡᱤᱞ ᱠᱚᱫᱚᱞᱮ ᱩᱛᱩᱭᱟ᱾
ᱟᱪᱪᱷᱟ ᱦᱟᱴ ᱠᱷᱚᱱᱟᱜ ᱠᱤᱨᱤᱧ ᱠᱟᱛᱮᱫ ᱵᱟᱝ?
ᱦᱳᱭ, ᱪᱮᱫᱟᱜ ᱥᱮ ᱱᱚᱜᱼᱚᱭ ᱥᱟᱱᱟᱢ ᱥᱚᱢᱚᱭ ᱫᱚ ᱥᱩᱠᱨᱤ ᱡᱤᱞ ᱠᱚ ᱵᱟᱝ ᱧᱟᱢᱚᱜᱼᱟ ᱥᱮ ᱟᱨ ᱱᱚᱸᱰᱮ ᱫᱚ ᱥᱩᱠᱨᱤ ᱡᱤᱞ ᱠᱚᱫᱚ ᱦᱟᱸᱜ ᱧᱟᱢᱚᱜ ᱜᱮᱭᱟ।
ᱦᱟᱴ ᱨᱮ ᱵᱟᱝ?
ᱦᱟᱴ ᱨᱮ ᱟᱫᱚ ᱚᱱᱟ ᱞᱟᱹᱜᱤᱫ ᱵᱚᱞᱮ ᱟᱞᱜᱟ ᱜᱤ।
ᱟᱪᱪᱷᱟ।
ᱟᱨ ᱚᱱᱠᱟ ᱡᱮᱧ ᱞᱟᱹᱭᱟ ᱡᱮᱢᱚᱱᱼᱼ ᱯᱚᱭᱥᱟ ᱦᱚᱸ ᱮᱱᱛᱮ ᱩᱱᱟᱹᱜᱼᱼ ᱫᱚ ᱟᱹᱰᱤ ᱫᱚᱨ ᱜᱮᱭᱟ ᱥᱟᱱᱟᱢᱟᱜ ᱠᱚ ᱩᱛᱩ ᱛᱮᱭᱟᱜ ᱠᱚᱦᱚᱸ ᱛᱤᱱᱟᱹᱜ ᱮᱢᱼᱼ ᱠᱤᱨᱤᱧᱟ ᱡᱩᱫᱤ ᱥᱟᱱᱟᱢᱟᱜ ᱮᱢ ᱠᱤᱨᱤᱧᱟ ᱮᱱᱠᱷᱟᱱ ᱟᱭᱢᱟ ᱯᱚᱭᱥᱟ ᱠᱷᱚᱨᱪᱟᱜ ᱠᱟᱱ ᱛᱟᱵᱚᱱᱟ, ᱦᱮᱸ ᱥᱮ ᱵᱟᱝ?
ᱦᱳᱭ ᱥᱚᱵᱽᱡᱤ ᱠᱚᱫᱚ ᱱᱚᱝᱠᱟ ᱱᱤᱡᱮ ᱛᱮᱜᱮ ᱪᱟᱥ ᱠᱟᱛᱮᱜ ᱩᱛᱩ ᱡᱚᱢ ᱜᱮ ᱵᱷᱟᱞᱤᱭᱟ᱾
ᱦᱩᱸ ᱦᱩᱸ᱾
ᱯᱚᱭᱥᱟ ᱠᱚᱦᱚᱸ ᱟᱵᱚᱣᱟᱜ ᱵᱟᱧᱪᱟᱜ ᱠᱟᱱᱟ ᱦᱮᱸ᱾
ᱦᱳᱭ ᱰᱷᱮᱨ ᱵᱟᱝ ᱨᱮᱦᱚᱸ ᱟᱯᱱᱟᱨ ᱞᱟᱹᱜᱤᱫ ᱛᱮ᱾
ᱦᱳᱭ ᱚᱲᱟᱜ ᱨᱮ ᱡᱟᱛᱮ ᱩᱛᱩ ᱡᱚᱢ ᱪᱟᱞᱟᱜ ᱛᱟᱵᱚᱱ ᱢᱟ᱾
ᱦᱩᱸ ᱦᱩᱸ, ᱟᱨ ᱛᱚᱵᱮᱼᱼ ᱟᱯᱮ ᱥᱮᱱ ᱫᱚ ᱯᱚᱨᱚᱵᱽ ᱠᱚ ᱪᱮᱫ ᱞᱮᱠᱟ ᱯᱮ ᱢᱟᱱᱟᱣ ᱛᱮᱦᱮᱱᱟ, ᱡᱮᱢᱚᱱ ᱵᱟᱦᱟ ᱥᱚᱨᱟᱭ ᱦᱩᱭᱱᱟ᱾ ᱢᱟᱜᱽ ᱢᱚᱬᱮ ᱠᱚ ᱦᱩᱭᱱᱟ᱾
ᱦᱮᱸ ᱢᱟᱱᱟᱣ ᱦᱩᱭᱩᱜ ᱜᱮ ᱛᱟᱦᱮᱱᱟ ᱱᱚᱝᱠᱟ ᱵᱟᱦᱟ ᱨᱮᱫᱚ ᱡᱮᱢᱚᱱ ᱯᱮ ᱢᱟᱦᱟ ᱢᱟᱱᱟᱣ ᱦᱩᱭᱩᱜ ᱜᱮ ᱛᱟᱦᱮᱱᱟ᱾ ᱱᱟᱯᱟᱭ ᱜᱮ᱾ ᱟᱨ ᱱᱮᱛᱟᱨ ᱢᱟ ᱵᱟᱦᱟᱨᱮ ᱵᱟᱦᱟ ᱵᱟᱥᱠᱮ ᱦᱤᱞᱳᱜ᱾ ᱦᱮᱸ ᱟᱵᱚ ᱴᱟᱢᱟᱠ ᱛᱩᱢᱫᱟᱹᱜ ᱵᱟᱫ ᱛᱮ ᱦᱟᱱᱮ ᱢᱟᱹᱭᱤᱠ ᱵᱚᱠᱥᱚ ᱛᱮᱠᱚ ᱮᱱᱮᱡ ᱫᱟ᱾
ᱦᱮᱸ ᱦᱮᱸ᱾
ᱚᱱᱟ ᱠᱚᱫᱚ ᱮᱱᱮᱡ ᱫᱚ ᱩᱪᱤᱛ ᱦᱚᱸ ᱵᱟᱝ ᱠᱟᱱᱟ᱾
ᱦᱳᱭ ᱦᱳᱭ᱾
ᱡᱟᱭ ᱱᱚᱝᱠᱟ ᱟᱹᱛᱳ ᱞᱮᱠᱟ ᱜᱮ ᱱᱮᱛᱟᱨ ᱫᱚ ᱚᱱᱟ ᱛᱮᱠᱚ ᱮᱱᱮᱡ ᱠᱟᱱᱟ᱾ ᱴᱟᱢᱟᱠ ᱛᱩᱢᱫᱟᱹᱜ ᱫᱚᱠᱚ ᱵᱟᱹᱜᱤᱭᱟᱜ ᱠᱟᱱᱟ ᱟᱵᱚ ᱮᱱᱮᱡ ᱥᱮᱨᱮᱧ,
ᱩᱸ, ᱡᱮᱢᱚᱱᱮᱢ ᱞᱟᱹᱭ ᱠᱷᱟᱡ ᱮᱢ ᱵᱚᱞᱮ, ᱱᱮᱛᱟᱨ ᱫᱚ ᱟᱵᱚᱣᱟᱜ ᱟᱹᱨᱤᱪᱟᱹᱞᱤ ᱵᱟᱹᱭ ᱵᱟᱹᱭᱛᱮ ᱦᱤᱲᱤᱧᱚᱜ ᱠᱟᱱᱟ ᱱᱟᱦᱟᱸᱜ ᱟᱨ ᱚᱱᱟ, ᱢᱟᱭᱤᱠ ᱠᱚᱛᱮ ᱜᱮ ᱱᱟᱦᱟᱜ ᱵᱚᱱ ᱟᱥᱩᱞᱚᱜ ᱠᱟᱱᱟ᱾
ᱦᱳᱭ ᱦᱳᱭ ᱱᱮᱛᱟᱨ ᱫᱚ ᱡᱚᱛᱚ ᱵᱚᱱ ᱦᱤᱲᱤᱧ ᱪᱟᱵᱟᱭᱮᱫᱟ᱾ ᱩᱱᱟᱹᱜ ᱱᱟᱯᱟᱭ ᱱᱟᱯᱟᱭ ᱟᱵᱚᱣᱟᱜ ᱮᱱᱮᱡ ᱥᱮᱨᱮᱧ ᱛᱟᱵᱚᱱ᱾
ᱱᱟᱯᱟᱭ ᱱᱟᱯᱟᱭ ᱮᱱᱮᱡ ᱥᱮᱨᱮᱧ ᱛᱟᱵᱚᱱ ᱱᱟᱯᱟᱭ ᱱᱟᱯᱟᱭ ᱴᱩᱢ ᱛᱩᱢᱫᱟᱜ ᱛᱮ, ᱢᱚᱸᱡᱽ ᱢᱚᱸᱡᱽ ᱦᱩᱭᱩᱜ ᱛᱮᱦᱮᱱᱟ, ᱢᱮᱱᱠᱷᱟᱱ ᱱᱮᱛᱟᱨ ᱢᱟ ᱰᱤᱡᱮ ᱠᱩᱜᱤ ᱠᱚ ᱟᱹᱜᱩᱭᱫᱟ᱾ ᱚᱱᱟ ᱠᱚᱫᱚ ᱵᱟᱝ ᱞᱟᱹᱠᱛᱤ ᱠᱟᱱᱟ᱾ ᱪᱮᱫᱟᱜ ᱥᱮ? ᱵᱟᱹᱭ ᱵᱟᱹᱭᱛᱮ ᱚᱝᱠᱟ ᱛᱮᱢᱟ ᱟᱵᱚᱣᱟᱜ ᱥᱟᱸᱶᱛᱟ ᱨᱮᱱᱟᱜ ᱡᱚᱛᱚ ᱜᱟᱱ ᱜᱮ ᱦᱤᱲᱤᱧᱚᱜ ᱠᱟᱱᱟ ᱦᱮᱸ ᱥᱮ᱾
ᱦᱳᱭ ᱚᱱᱟᱠᱚ ᱠᱷᱟᱹᱛᱤᱨ ᱛᱮᱜᱮ ᱟᱵᱚ ᱦᱚᱸ ᱛᱟᱭᱱᱚᱢ ᱨᱮᱵᱚᱱ ᱛᱟᱦᱮᱱ ᱠᱟᱱᱟ᱾ ᱢᱟᱲᱟᱝ ᱥᱮᱫ ᱵᱟᱵᱚ ᱞᱟᱦᱟ ᱪᱟᱞᱟᱣ ᱫᱟᱲᱮᱭᱟᱜ ᱠᱟᱱᱟ ᱟᱫᱚ᱾
ᱦᱳᱭ᱾ ᱮᱱᱮᱡ ᱥᱤᱨᱤᱧ ᱥᱮᱫ ᱜᱮ ᱱᱟᱦᱟᱜ ᱵᱚᱱ ᱡᱟᱹᱥᱛᱤᱭᱮᱜ ᱠᱟᱱᱟ ᱟᱨ ᱱᱚᱛᱮ ᱟᱵᱚᱣᱟᱜ ᱡᱟᱦᱟᱸ, ᱟᱹᱠᱤᱞᱚᱜ ᱜᱮᱭᱟᱱ ᱠᱚ ᱢᱮᱱᱟᱜᱼᱟ ᱚᱱᱟ ᱠᱚᱫᱚ ᱱᱟᱦᱟᱜ ᱩᱱᱟᱹᱜ ᱵᱟᱵᱚᱱ ᱦᱟᱹᱨ ᱡᱚᱝᱟᱱ ᱠᱟᱱᱟ ᱦᱮᱸ ᱥᱮ᱾
ᱦᱳᱭ ᱦᱳᱭ᱾
ᱚᱱᱮ ᱚᱝᱠᱟ ᱞᱮᱠᱟ ᱫᱷᱟᱨᱟᱛᱮ ᱟᱨ ᱛᱚᱵᱮ ᱵᱟᱯᱞᱟ ᱠᱚᱫᱚ ᱟᱯᱮᱥᱮᱱ ᱪᱮᱫ ᱞᱮᱠᱟ ᱦᱳᱭᱳᱜᱼᱟ ᱠᱷᱟᱹᱴᱤᱡ ᱮᱢ ᱞᱟᱹᱭ ᱛᱟᱞᱟᱝᱟ᱾
ᱵᱟᱯᱞᱟ ᱠᱚ, ᱱᱚᱝᱠᱟ ᱱᱮᱛᱟᱨ ᱢᱟ ᱵᱟᱹᱲᱛᱤ ᱮᱸᱫᱽ ᱤᱭᱟᱹ ᱵᱟᱯᱞᱟ ᱜᱮ ᱦᱳᱭᱳᱜ ᱠᱟᱱᱟ ᱱᱚᱝᱠᱟ ᱱᱤᱡᱮ ᱛᱮᱜᱮ ᱡᱟᱸᱦᱟ, ᱠᱚ ᱪᱟᱞᱟᱜ ᱠᱟᱱᱟ, ᱦᱚᱸ ᱠᱩᱥᱤ ᱠᱟᱛᱮᱫ᱾ ᱟᱨ ᱡᱟᱦᱟᱸ ᱟᱵᱚ ᱧᱮᱞ ᱧᱮᱯ ᱯᱮᱞ ᱚᱱᱟ ᱵᱟᱯᱞᱟ ᱢᱟ ᱱᱮᱛᱟᱨ ᱢᱟ ᱦᱤᱲᱤᱧ ᱪᱟᱵᱟᱜ ᱠᱟᱱ ᱡᱚᱛᱚ᱾
ᱡᱚᱛᱚ ᱦᱤᱲᱤᱧ ᱪᱟᱵᱟᱜ ᱠᱟᱱ ᱦᱳᱭ, ᱟᱫᱚ ᱤᱧᱟᱹᱜ ᱢᱮᱱ ᱫᱚ ᱠᱟᱱᱟ᱾ ᱵᱚᱞᱮ ᱚᱱᱟ ᱠᱚᱫᱚ ᱵᱟᱵᱚᱱ ᱦᱤᱲᱤᱧ ᱢᱟ, ᱡᱮᱢᱚᱱ ᱱᱤᱛᱚᱜ ᱦᱩᱭᱩᱜ ᱠᱟᱱᱟ ᱥᱮ? ᱟᱯᱳ ᱟᱠᱚᱛᱮ ᱠᱚ ᱠᱩᱥᱤᱜ ᱠᱟᱱᱟ ᱟᱨ ᱠᱚ ᱵᱟᱯᱞᱟᱜ ᱠᱟᱱᱟ ᱟᱫᱚ ᱚᱝᱠᱟ ᱟᱯᱱᱟᱨ ᱛᱮ ᱠᱩᱥᱤᱣᱚ ᱠᱟᱱᱟᱭ ᱴᱷᱤᱠ ᱜᱮᱭᱟ᱾ ᱚᱱᱟ ᱦᱚᱸ ᱵᱷᱟᱜᱮ ᱜᱮᱭᱟ ᱪᱮᱫᱟᱜ ᱥᱮ? ᱢᱤᱫ ᱢᱤᱫᱴᱮᱱ ᱦᱚᱲ ᱥᱟᱸᱶ ᱟᱢ ᱡᱟᱭᱡᱩᱜᱽ ᱡᱤᱭᱚᱱ ᱵᱷᱳᱨᱮᱢ ᱛᱮᱦᱮᱱᱟ ᱛᱚ ᱩᱱᱤ ᱦᱚᱲ ᱵᱟᱰᱟᱭ ᱟᱹᱰᱤ ᱞᱟᱹᱠ ᱞᱟᱹᱠᱛᱤ ᱠᱟᱱ ᱜᱮᱭᱟ, ᱠᱤ ᱩᱱᱤ ᱵᱮᱥ ᱦᱚᱲ ᱠᱟᱱᱟ ᱥᱮ ᱵᱟᱹᱲᱤᱡ ᱦᱚᱲ, ᱠᱟᱱᱟ, ᱟᱫᱚ ᱚᱱᱟ ᱞᱮᱠᱟᱛᱮ ᱤᱧ ᱢᱮᱱᱟ ᱟᱹᱠᱤᱱ ᱟᱹᱠᱤᱱ ᱨᱳ ᱯᱚᱲ ᱛᱟᱭᱱᱚᱢ ᱦᱚᱸ ᱨᱟᱭᱵᱟᱨ ᱡᱚᱴᱟᱣ ᱠᱟᱛᱮᱫ᱾ ᱵᱟᱯᱞᱟ ᱞᱮᱱᱠᱷᱟᱡ ᱫᱚ ᱟᱹᱰᱤ ᱵᱮᱥ ᱠᱚᱜ ᱜᱮᱭᱟ ᱦᱮᱸᱥᱮ? ᱦᱮᱸ ᱪᱮᱫᱟᱜ ᱥᱮ? ᱚᱝᱠᱟ ᱡᱩᱫᱤ ᱵᱚᱱ, ᱟᱵᱚᱛᱮ ᱠᱩᱥᱤ ᱠᱟᱛᱮᱜ ᱵᱚᱱ ᱪᱟᱞᱟᱜ ᱠᱟᱱᱟ ᱮᱱᱠᱷᱟᱱ ᱜᱚᱜᱚ ᱵᱟᱵᱟᱣᱟᱜ, ᱥᱟᱱᱟᱢ ᱡᱟᱦᱟᱸ ᱥᱚᱠ ᱛᱮᱦᱮᱱ ᱠᱟᱱᱟ᱾ ᱠᱩᱠᱢᱩ ᱛᱮᱦᱮᱱ ᱠᱟᱱᱟ ᱚᱱᱟ ᱦᱟᱸᱜ ᱵᱚᱱ ᱨᱟᱹᱯᱩᱫ ᱪᱟᱵᱟᱭᱮᱜ ᱠᱟᱱᱟ ᱦᱳᱭ ᱥᱮ?
ᱠᱩᱠᱢᱩ ᱠᱚ ᱩᱱᱠᱩᱣᱟᱜ ᱢᱟᱱ ᱥᱚᱱᱢᱟᱱ ᱡᱚᱛᱚᱜᱮ ᱟᱵᱚ ᱵᱚᱱ᱾
ᱰᱩᱵᱟᱹᱣᱮᱜ ᱠᱟᱱᱟ᱾ ᱦᱩᱸᱜ, ᱟᱫᱚ ᱚᱝᱠᱟ ᱡᱮᱢᱚᱱ ᱟᱞᱚ ᱞᱟᱹᱠᱛᱤ ᱟᱨ, ᱟ ᱡᱮᱢᱚᱱ ᱚᱱᱠᱟ ᱵᱚᱱ ᱠᱟᱹᱢᱤ ᱢᱟ ᱟᱵᱚ ᱨᱮᱱ ᱜᱚᱼᱵᱟᱵᱟ ᱦᱚᱸ ᱫᱩᱠ ᱟᱞᱚ ᱠᱚ ᱟᱹᱭᱠᱟᱹᱣ᱾ ᱟᱨ ᱟᱵᱚ ᱦᱚᱸ ᱡᱮᱢᱚᱱ ᱡᱤᱭᱚᱱ ᱵᱷᱳᱨ ᱫᱩᱠ ᱵᱟᱵᱚᱱ ᱟᱹᱭᱠᱟᱹᱣ ᱦᱳᱭ᱾ ᱠᱩᱥᱤ ᱨᱟᱹᱡᱤᱣ ᱠᱟᱛᱮᱜ ᱨᱚᱯᱚᱲ ᱪᱚᱱᱚᱜ ᱚᱱᱟ ᱵᱮᱥ ᱠᱟᱛᱷᱟ ᱠᱟᱱᱟ᱾ ᱢᱮᱱᱠᱷᱟᱱ ᱤᱱᱟᱹ ᱛᱟᱭᱚᱢ ᱡᱮᱢᱚᱱ ᱪᱮᱫ ᱞᱮᱠᱟ ᱥᱮᱫᱟᱭ ᱠᱷᱚᱡ ᱦᱮᱜ ᱟᱹᱜᱩ ᱠᱟᱱ ᱛᱟᱵᱚᱱᱟ᱾ ᱨᱟᱭᱵᱟᱨ ᱠᱟᱛᱮᱜ ᱵᱟᱯᱞᱟ᱾ ᱨᱟᱭᱵᱟᱨ ᱠᱚ ᱠᱩᱞ ᱠᱟᱛᱮᱜ ᱜᱚ ᱵᱟᱵᱟ ᱠᱩᱲᱤ ᱥᱮᱜ ᱨᱮᱱ ᱠᱚᱲᱟ ᱯᱟᱦᱴᱟ ᱵᱷᱟᱱᱟᱨ ᱯᱟᱦᱟᱴ ᱴᱟ ᱨᱮᱱ ᱡᱮᱢᱚᱱ ᱠᱚ ᱥᱮᱱ ᱦᱤᱡᱩᱜ ᱟᱨ ᱦᱚᱨᱚᱜ ᱵᱟᱸᱫᱮ ᱠᱚᱸᱦᱚᱸ ᱚᱱᱠᱟ ᱜᱮ ᱦᱩᱭᱩᱜ ᱢᱟ᱾ ᱡᱮᱢᱚᱱ ᱰᱟᱭᱨᱮᱠ ᱵᱟᱯᱞᱟ ᱫᱚ ᱡᱮᱢᱚᱱ ᱟᱞᱚ ᱦᱩᱭᱩᱜ ᱢᱟ ᱦᱳᱭ ᱥᱮ᱾
ᱦᱳᱭ ᱡᱮᱢᱚᱱ ᱟᱵᱚ ᱞᱟᱦᱟ ᱠᱷᱚᱱᱟᱜ ᱜᱮ ᱟᱹᱨᱤ ᱪᱟᱹᱞᱤ ᱨᱮ ᱢᱮᱱᱟᱜ ᱛᱟᱵᱚᱱᱟ᱾ ᱧᱮᱞ ᱧᱮᱯᱮᱞ ᱦᱳᱭᱳᱜᱼᱟ ᱛᱟᱨᱯᱚᱨᱮ ᱦᱚᱨᱚᱜ ᱵᱟᱸᱫᱮ ᱾
ᱦᱳᱭ ᱚᱱᱠᱟᱜᱮ ᱡᱮᱢᱚᱱ ᱱᱤᱛ ᱦᱚᱸ ᱦᱳᱭᱳᱜ ᱢᱟ ᱪᱮᱫᱟᱜ ᱥᱮ᱾ ᱚᱱᱟ ᱡᱩᱫᱤ ᱵᱟᱹᱭ ᱵᱟᱹᱭ ᱛᱮ ᱟᱫ ᱪᱟᱞᱟᱣ ᱞᱮᱱᱠᱷᱟᱱ ᱜᱟᱯᱟᱫᱤᱱ ᱟᱵᱚᱨᱮᱱ ᱜᱤᱫᱽᱨᱟᱹ ᱠᱚᱦᱚᱸ᱾ ᱟᱵᱚ ᱧᱮᱞ ᱧᱮᱞᱛᱮ ᱱᱤᱛᱚᱜ ᱪᱮᱫᱞᱮᱠᱟ ᱦᱩᱭᱩᱜ ᱠᱟᱱᱟ ᱚᱱᱠᱟᱜᱮ ᱜᱟᱯᱟ ᱫᱤᱱ ᱠᱚ ᱪᱤᱠᱟᱹᱭᱟ ᱟᱨ ᱱᱟᱦᱟᱜ ᱱᱚᱣᱟ ᱨᱟᱭᱵᱟᱨ ᱵᱟᱯᱞᱟ ᱫᱚ ᱱᱟᱦᱟᱜ᱾ ᱪᱟᱵᱟᱜ ᱠᱟᱱᱟ ᱦᱳᱭ ᱥᱮ᱾
ᱦᱳᱭ ᱡᱚᱛᱚ ᱵᱚᱱ ᱦᱤᱲᱤᱧ᱾